ᱦᱮᱞᱳ ᱾
ᱦᱮᱞᱳ ᱾
ᱜᱚᱝᱠᱮ ᱨᱚᱲ ᱟᱡᱚᱢᱚᱜ ᱠᱟᱱᱟ?
ᱦᱮᱸ ᱟᱡᱚᱢ ᱟᱡᱚᱢ ᱼᱼ
ᱟᱡᱚᱢ ᱜᱮ ᱾
ᱟᱹᱵᱤᱱ ᱜᱮ ᱞᱟᱹᱭᱵᱤᱱ ᱢᱟ ᱪᱮᱫ ᱫᱤᱭᱮ ᱞᱟᱝ ᱢᱟᱱᱮ ᱠᱟᱛᱷᱟ ᱞᱟᱝ ᱮᱦᱚᱵᱟ ᱾
ᱦᱚᱸᱭ ᱮᱦᱚᱵ ᱟᱞᱟᱝ ᱵᱚᱞᱮ ᱞᱟᱦᱟ ᱥᱮᱫ ᱞᱟᱝ ᱞᱟᱦᱟ ᱥᱮᱫ ᱞᱟᱝ ᱠᱟᱛᱷᱟᱭᱟ ᱛᱷᱚᱲᱟ ᱾
ᱩᱸ ᱛᱟᱞᱦᱮ ᱡᱮᱦᱮᱛᱩ ᱼᱼ ᱟᱹᱵᱤᱱ ᱫᱚ ᱱᱟᱣᱟ ᱜᱮᱭᱟ ᱵᱮᱱ ᱱᱚᱰᱮ?
ᱦᱟᱸ ᱾
ᱱᱚᱣᱟ ᱨᱮ ᱟᱵᱤᱱ ᱦᱚᱸ ᱵᱤᱱ ᱱᱟᱣᱟ ᱜᱮᱭᱟ?
ᱦᱮᱸ ᱱᱟᱣᱟ ᱛᱷᱚᱲᱟ ᱱᱟᱣᱟ ᱧᱚᱜ ᱜᱮ ᱠᱟᱱᱟ ᱡᱮᱥᱮ ᱢᱤᱫ ᱦᱟᱯᱛᱟ ᱜᱟᱱ ᱦᱩᱭᱮᱱᱟ ᱾
ᱚ ᱾ ᱟᱪᱪᱷᱟ ᱞᱟᱹᱭ ᱵᱮᱱ ᱛᱟᱦᱚᱞᱮ ᱢᱟ ᱟᱯᱮ ᱥᱮᱫ ᱢᱟᱱᱮ ᱪᱮᱫᱞᱮᱠᱟ ᱫᱟᱜ ᱠᱚ ᱡᱟᱹᱲᱤᱭᱮᱜᱼᱟ?
ᱫᱟᱜ ᱠᱩ?
ᱦᱩᱸ ᱾
ᱟᱞᱮ ᱥᱮᱫ ᱫᱚ ᱫᱟᱜ ᱠᱚᱫᱚ ᱟᱹᱰᱤ ᱛᱮᱫ ᱼᱼ ᱯᱩᱨᱟᱹ ᱢᱚᱸᱡᱽ ᱜᱤ ᱦᱩᱭᱩᱜᱼᱟ ᱫᱟᱜ ᱠᱚᱫᱚ ᱱᱤᱫᱷᱚᱱ ᱛᱚ ᱫᱟᱜ ᱥᱮᱫ ᱨᱮ ᱜᱤ ᱢᱤᱱᱟᱹᱧᱟ ᱱᱚᱜᱼᱚᱭ ᱵᱟᱹᱭᱦᱟᱹᱲ ᱥᱮᱫ ᱨᱮ ᱾ ᱯᱩᱨᱟᱹ ᱫᱟᱜ ᱮᱢ ᱟᱡᱚᱢ ᱫᱟᱲᱮᱜ ᱠᱟᱱᱟ ᱥᱮ ᱱᱚᱜᱼᱚᱭ?
ᱦᱮᱸ ᱦᱮᱸ ᱟᱸᱡᱚᱢᱮᱫ ᱜᱮᱭᱟᱞᱤᱧ ᱪᱮᱬᱮ ᱠᱚᱠᱚ ᱨᱟᱜᱮᱫᱼᱟ ᱾
ᱪᱮᱬᱮ ᱠᱚ ᱠᱚ ᱨᱟᱜ ᱜᱮᱭᱟ ᱛᱷᱚᱲᱟ ᱟᱞᱮ ᱥᱮᱫ ᱫᱚ ᱟᱹᱰᱤ ᱼᱼ ᱡᱤᱭᱟᱹᱲ ᱦᱟᱹᱲᱭᱟᱹᱲ ᱠᱟᱜᱼᱟ ᱡᱮᱭᱥᱮ ᱫᱟᱜ ᱠᱚ ᱢᱮᱱᱟᱜ ᱟᱛᱚ ᱟᱨ ᱫᱟᱜ ᱪᱮᱬᱮ ᱧᱮᱞ ᱞᱮᱠᱚ ᱠᱷᱟᱡ ᱢᱤᱫ ᱥᱮᱫ ᱠᱷᱚᱡ ᱼᱼ ᱪᱮᱬᱮ ᱜᱷᱟᱣᱲᱟ ᱠᱩ ᱢᱮᱱᱟᱜ ᱠᱚᱣᱟ ᱜᱷᱟᱣᱲᱟ ᱦᱟᱹᱠᱩ ᱾ ᱮᱸ ᱠᱟᱴᱠᱚᱢ ᱜᱚᱝᱜᱷᱟ ᱾ ᱢᱮᱱᱟᱜ ᱠᱚᱣᱟ ᱟᱞᱮ ᱥᱮᱫ ᱟᱭᱢᱟ ᱨᱚᱠᱚᱢ ᱢᱮᱱᱟᱜ ᱠᱚᱣᱟ ᱟᱭᱢᱟ ᱨᱚᱠᱚᱢ ᱾ ᱟᱭᱢᱟ ᱨᱚᱠᱚᱢ ᱢᱮᱱᱟᱜ ᱠᱚᱣᱟ ᱾
ᱚ ᱛᱟᱦᱞᱮ ᱞᱟᱹᱭ ᱠᱮᱫᱟᱵᱤᱱ ᱢᱟᱴᱷ ᱥᱮᱫ ᱨᱮ ᱢᱮᱱᱟᱜ ᱵᱤᱱᱟ ᱛᱟᱦᱞᱮ ᱦᱩᱲᱩ ᱠᱚᱫᱚ ᱵᱤᱱ ᱨᱚᱦᱚᱭ ᱟᱠᱟᱜᱼᱟ ᱥᱮ ᱵᱟᱝ?
ᱦᱮᱸ ᱦᱮᱸ ᱨᱚᱦᱚᱭ ᱞᱮᱠᱟ ᱫᱚ ᱛᱷᱚᱲᱟ ᱼᱼ ᱦᱮᱸ ᱮᱱᱛᱮ ᱵᱟᱹᱭᱦᱟᱹᱲ ᱥᱮᱫ ᱨᱮ ᱜᱤ ᱪᱷᱟᱛᱟ ᱤᱭᱟᱹ ᱥᱟᱵ ᱠᱟᱛᱮ ᱦᱮᱡ ᱦᱩᱭ ᱠᱟᱱᱟ ᱪᱷᱟᱛᱟ ᱥᱟᱵ ᱠᱟᱛᱮᱫ ᱛᱷᱚᱲᱟ ᱱᱚᱱᱛᱮ ᱼᱼ ᱫᱟᱜ ᱧᱩᱨᱩᱜ ᱠᱟᱱᱟ ᱛᱷᱚᱨ ᱾
ᱦᱩᱸ ᱾
ᱫᱟᱜ ᱧᱩᱨᱩᱜ ᱠᱟᱱᱟ ᱟᱫᱚ ᱚᱱᱟ ᱜᱮ ᱜᱩᱱᱤ ᱵᱷᱟᱹᱵᱤ ᱦᱩᱭᱩᱜ ᱠᱟᱱᱟ ᱛᱷᱚᱲᱟ ᱼᱼ ᱵᱟᱝ ᱪᱟᱵᱟᱣ ᱠᱟᱱᱟ ᱟᱫᱚ ᱚᱱᱟ ᱜᱤ ᱢᱮᱱ ᱦᱩᱭᱩᱜ ᱠᱟᱱᱟ ᱯᱤᱸᱰᱟᱹ ᱥᱟᱢᱟᱜ ᱦᱩᱭᱩᱜᱼᱟ ᱥᱮ ᱵᱟᱝ ᱥᱟᱢᱟᱜ ᱦᱩᱭᱩᱜᱼᱟ ᱛᱮ ᱼᱼ
ᱚᱱᱟ ᱤᱭᱟᱹᱛᱮ ᱛᱷᱚᱲᱟ ᱾ ᱟᱹᱵᱤᱱᱟᱜ ᱟᱹᱵᱤᱱᱟᱜ ᱟᱹᱵᱤᱱᱟᱜ ᱯᱷᱳᱱ ᱨᱮ ᱛᱷᱚᱲᱟ ᱠᱚᱞ ᱦᱮᱡ ᱠᱟᱱᱟ ᱾
ᱦᱮᱸ ᱠᱚᱞ ᱦᱮᱡ ᱮᱱᱟ ᱛᱚᱵᱮ ᱵᱟᱞᱤᱧ ᱨᱤᱥᱤᱵᱷ ᱛᱟᱠᱚᱣᱟ ᱾
ᱟᱪᱪᱷᱟ ᱾
ᱛᱟᱦᱞᱮ ᱟᱯᱮ ᱚᱱᱛᱮ ᱫᱚ ᱢᱟᱱᱮ ᱪᱮᱫ ᱞᱮᱠᱟ ᱠᱚ ᱪᱟᱥ ᱜᱮᱭᱟ ᱠᱷᱟᱞᱤ ᱦᱩᱲᱩ ᱥᱮ ᱟᱨ ᱟᱨᱫᱟᱥ ᱡᱟᱦᱱᱟᱜ ᱠᱚ
ᱦᱮᱸ ᱦᱮᱸ ᱛᱷᱚᱲᱟ ᱟᱞᱮᱥᱮᱫ ᱫᱚᱢ ᱪᱟᱥᱢ ᱧᱮᱞ ᱞᱮᱠᱷᱷᱟᱡ ᱫᱚ ᱟᱭᱢᱟ ᱨᱚᱠᱚᱢ ᱱᱟᱱᱟ ᱦᱩᱱᱟᱹᱨ ᱪᱟᱥᱮᱢ ᱧᱮᱞᱟ ᱢᱤᱫ ᱥᱮᱫ ᱠᱚᱫᱚ ᱦᱩᱭᱩᱜ ᱠᱟᱱᱟ ᱦᱩᱲᱳ ᱦᱳᱲᱳ ᱡᱷᱤᱸᱜᱟᱹ ᱟᱨᱮᱢ ᱧᱮᱞ ᱫᱟᱲᱮᱭᱟᱜ ᱠᱷᱟᱡ ᱚᱱᱟ ᱤᱭᱟᱹ ᱥᱟᱹᱨᱩ ᱢᱮᱱᱟᱜᱼᱟ ᱵᱤᱰᱟᱹ ᱢᱮᱱᱟᱜᱼᱟ ᱟᱭᱢᱟ ᱨᱚᱠᱚᱢᱟᱜ ᱪᱟᱥ ᱠᱟᱱᱟ ᱩᱞ ᱩᱞ ᱫᱚ ᱵᱚᱞᱮ ᱥᱮᱸ ᱚᱱᱟ ᱥᱤᱡᱤᱱ ᱨᱮᱜᱮ ᱦᱩᱭᱩᱜᱼᱟ ᱩᱞ ᱫᱚ ᱟᱨ ᱟᱯᱮ ᱥᱮᱫᱚ ᱩᱞ ᱠᱚᱫᱚ ᱦᱮᱱᱟᱜᱼᱟ ᱥᱮ ᱵᱟᱹᱱᱩᱜᱼᱟ ᱛᱟᱦᱚᱞᱮ
ᱦᱮᱸ ᱩᱞ ᱦᱚᱸ ᱟᱵᱤᱱ ᱡᱮᱢᱚᱱ ᱵᱤᱱ ᱞᱟᱹᱭ ᱠᱮᱫᱟ ᱥᱤᱡᱤᱱ ᱨᱮ ᱟᱹᱞᱤᱧ ᱱᱚᱛᱮ ᱦᱚᱸ ᱱᱚᱝᱠᱟ ᱜᱮ ᱥᱤᱡᱤᱱ ᱨᱮᱜᱮ ᱩᱞ ᱠᱚᱫᱚ ᱦᱩᱭᱩᱜ ᱜᱮᱭᱟ ᱟᱨ ᱟᱞᱮ ᱦᱚᱸ ᱱᱚᱛᱮ ᱫᱚ ᱪᱟᱥᱞᱮ ᱠᱚᱸᱰᱷᱟ ᱠᱚ ᱟᱹᱞᱩ ᱥᱟᱹᱨᱩ ᱠᱩᱸᱫᱽᱨᱤ
ᱮ ᱥᱤᱡᱤᱱ ᱨᱮᱜ ᱦᱩᱭᱩᱜ ᱠᱟᱱᱟ ᱥᱮ ᱪᱮᱫ
ᱦᱮᱸ ᱦᱮᱸ ᱠᱚᱸᱰᱟ ᱫᱚ ᱥᱤᱡᱤᱱ ᱨᱮ ᱱᱚᱜᱼᱚᱭ ᱡᱮᱢᱚᱱ ᱱᱤᱭᱟᱹ ᱥᱤᱡᱤᱱ ᱨᱮᱞᱮ ᱨᱚᱦᱚᱭ ᱠᱟᱫᱟ ᱢᱟᱱᱮ ᱥᱤᱡᱤᱱ ᱫᱚ ᱯᱟᱨᱚᱢ ᱵᱚᱞᱛᱮ ᱯᱟᱨᱚᱢ ᱥᱮᱨᱚᱠᱚᱢ ᱵᱟᱭ ᱯᱟᱨᱚᱢ ᱠᱟᱱᱟ ᱛᱟᱦᱞᱮ ᱨᱚᱦᱚᱭ ᱠᱟᱫᱟᱞᱮ
ᱟᱪᱪᱷᱟ ᱟᱪᱪᱷᱟ
ᱟᱨ ᱪᱮᱫ ᱠᱚ ᱢᱮᱱᱟ ᱩᱱᱠᱚ ᱜᱟᱹᱭᱼ ᱰᱟᱝᱨᱟ ᱠᱚ ᱪᱮᱬᱮ ᱪᱤᱯᱨᱩ ᱠᱚ ᱟᱯᱮᱥᱮᱫ ᱫᱚᱢᱮ ᱜᱮ ᱢᱮᱱᱟᱜ ᱠᱚᱣᱟ ᱥᱮ ᱟᱹᱰᱤ ᱠᱚᱢ ᱜᱮ ᱢᱮᱱᱟᱜ ᱠᱚᱣᱟ
ᱠᱚᱢ ᱠᱚᱢ ᱜᱮ ᱢᱮᱱᱟᱜ ᱠᱚᱣᱟ
ᱟᱞᱮ ᱥᱮᱫ ᱞᱮᱠᱟᱢ ᱧᱮᱞ ᱞᱮᱠᱚ ᱠᱷᱟᱱ ᱫᱚ ᱞᱟᱹᱭᱟᱢ ᱠᱟᱱᱟ ᱵᱩᱨᱩ ᱫᱤᱥᱚᱢ ᱦᱚᱲ ᱠᱟᱱᱟ ᱛᱚ ᱟᱹᱰᱤᱛᱮᱫ, ᱠᱟᱡᱟᱠ ᱜᱤ ᱢᱮᱱᱟᱜ ᱠᱚᱣᱟ ᱪᱮᱫ ᱞᱮᱠᱟᱢ ᱪᱮᱬᱮᱢ ᱧᱮᱞᱮᱭᱟ? ᱟᱨ ᱜᱟᱹᱭ ᱰᱟᱝᱨᱟ ᱠᱚᱦᱚᱸ ᱟᱹᱰᱤ ᱫᱚᱢᱮ ᱜᱮ ᱢᱮᱱᱟᱜ ᱠᱚᱣᱟ ᱟᱞᱮ ᱥᱮᱫ ᱫᱚ ᱜᱟᱹᱭ ᱢᱮᱱᱟᱜ ᱠᱚᱣᱟ ᱠᱟᱲᱟ ᱢᱮᱱᱟᱜ ᱠᱚᱣᱟ, ᱜᱟᱹᱭ ᱢᱮᱱᱟᱜ ᱠᱚᱣᱟ ᱠᱟᱲᱟ ᱢᱮᱱᱟᱜ ᱠᱚᱣᱟ ᱟᱨ ᱧᱮᱞ ᱫᱟᱲᱮ ᱠᱚᱣᱟ ᱵᱷᱤᱰᱤ ᱵᱷᱤᱰᱤ ᱢᱮᱨᱚᱢ ᱟᱭᱢᱟ ᱨᱚᱠᱚᱢ ᱥᱩᱠᱨᱤ ᱠᱚ ᱢᱮᱱᱟᱜ ᱠᱚᱣᱟ ᱥᱮᱛᱟ ᱯᱩᱥᱤᱥᱤ ᱟᱭᱢᱟ ᱨᱚᱠᱚᱢ ᱢᱮᱱᱟᱜ ᱠᱚᱣᱟ ᱟᱞᱮ ᱥᱮᱫ ᱫᱚ ᱧᱮᱞ ᱠᱷᱟᱱ ᱫᱚ ᱪᱮᱬᱮ ᱞᱮᱠᱟ ᱠᱟᱛᱮᱢ ᱧᱮᱞ ᱠᱚᱣᱟ ᱞᱟᱹ ᱴᱩ ᱪᱮᱱᱟ ᱠᱟᱛᱮᱢ ᱧᱮᱞ ᱫᱟᱲᱮ ᱠᱚᱣᱟ ᱢᱟᱨᱟᱜ ᱢᱮᱱᱟᱜ ᱠᱚᱣᱟ ᱢᱟᱨᱟᱜ ᱯᱟᱣᱨᱟ ᱯᱚᱛᱟᱢ ᱢᱤᱨᱩ ᱪᱮᱬᱮ ᱟᱨ ᱠᱷᱟᱹᱴᱤᱞ ᱠᱟᱛᱮᱢ ᱧᱮᱞ ᱞᱮᱠᱚ ᱠᱷᱟᱱ ᱫᱚ ᱦᱮᱱᱟᱜ ᱠᱚᱣᱟ ᱜᱷᱟᱣᱲᱟ ᱜᱷᱟᱣᱲᱟ ᱦᱮᱱᱟᱜ ᱠᱚᱣᱟ ᱟᱵᱟᱨ ᱵᱟᱹᱭᱦᱟᱹᱲ ᱨᱮᱱ ᱢᱮᱱᱟᱜ ᱠᱚᱣᱟ ᱡᱮ ᱢᱮᱛᱟ ᱵᱟᱹᱭᱦᱟᱹᱲ ᱯᱟ ᱟ ᱪᱤᱞᱤ ᱠᱚ ᱢᱮᱛᱟ ᱠᱚᱣᱟ ᱵᱟᱹᱭᱦᱟᱹᱲ ᱠᱚ ᱵᱟᱹᱭᱦᱟᱹᱲ ᱜᱷᱟᱣᱲᱟ ᱟᱵᱟᱨ ᱠᱤᱥᱱᱤ ᱦᱮᱱᱟᱜ ᱠᱚᱣᱟ ᱟᱵᱟᱨ ᱟᱵᱟᱨᱮᱱ ᱪᱤᱞᱤ ᱠᱚ ᱢᱮᱛᱟᱣ ᱠᱚᱣᱟ ᱩᱱᱠᱩ ᱟᱭᱢᱟ ᱨᱚᱠᱚᱢ ᱦᱮᱱᱟᱜ ᱠᱚᱣᱟ ᱟᱞᱮ ᱥᱮᱫ ᱫᱚ ᱧᱮᱞ ᱞᱮᱠᱚᱠᱷᱟᱡ ᱠᱟᱴᱠᱚᱢ ᱠᱚᱢ ᱧᱮᱞ ᱞᱮᱠᱚ ᱠᱷᱟᱱ ᱟᱞᱮ ᱥᱮᱫ ᱫᱚ ᱟᱹᱰᱤ ᱱᱟᱱᱟᱩᱱᱟᱹᱨ ᱢᱮᱱᱟᱜ ᱠᱚᱣᱟ ᱠᱟᱴᱠᱚᱢ ᱫᱷᱤᱨᱤ ᱠᱟᱴᱠᱚᱢ ᱢᱮᱱᱟᱜ ᱠᱚᱣᱟ ᱢᱤᱫᱴᱮᱱ ᱫᱷᱤᱨᱤ ᱠᱟᱴᱠᱚᱢ ᱵᱟᱹᱭᱦᱟᱹᱲ ᱠᱟᱴᱠᱚᱢ ᱟᱸᱡᱚᱢᱮᱭᱟᱢ ᱛᱚ
ᱦᱩᱸ ᱡᱷᱚᱛᱚ ᱜᱮᱞᱤᱧ ᱟᱸᱡᱚᱢᱮ ᱟ
ᱟᱪᱪᱷᱟ ᱫᱷᱤᱨᱤ ᱠᱟᱴᱠᱚᱢᱮᱢ ᱡᱚᱢᱮᱭᱟ ᱫᱷᱤᱨᱤ ᱠᱟᱴᱠᱚᱢ, ᱪᱩᱯᱩᱫ ᱠᱟᱴᱠᱚᱢ ᱢᱮᱱᱟᱜ ᱠᱚᱣᱟ ᱵᱟᱹᱭᱦᱟᱹᱲ ᱠᱟᱴᱠᱚᱢ ᱟᱸᱡᱚᱢᱮᱫᱟᱢ
ᱦᱮᱸ ᱟᱸᱡᱚᱢ ᱵᱟᱲᱟ ᱦᱩᱭ ᱠᱟᱱᱟ,
ᱠᱩᱢ ᱧᱮᱞ ᱟᱠᱟᱫ ᱠᱚᱣᱟ ᱥᱮ ᱵᱟᱝ?
ᱵᱟᱝ ᱧᱮᱞ ᱫᱚ ᱵᱟᱝ ᱟᱸᱡᱚᱢ ᱦᱩᱭᱩ ᱟᱠᱟᱱᱟ ᱛᱚᱵᱮ
ᱟᱪᱪᱷᱟ
ᱪᱮᱫ ᱞᱮᱠᱟ ᱢᱮᱱᱟᱜ ᱵᱤᱱᱟ ᱛᱟᱦᱚᱞᱮ?
ᱟᱞᱮᱥᱮᱫ ᱨᱮ ᱪᱟᱥᱵᱟᱥ ᱮᱢ ᱧᱮᱞ ᱞᱮᱠᱷᱟᱡ ᱫᱚ ᱯᱩᱨᱟᱹ ᱡᱤᱭᱟᱹᱲᱦᱟᱲᱭᱟᱹᱲ ᱜᱮ ᱧᱮᱞᱚᱜ-ᱟ ᱧᱮᱞ ᱫᱚ, ᱱᱤᱛ ᱛᱷᱩᱲᱟ ᱦᱩᱲᱩ ᱠᱩ ᱟᱹᱰᱤ ᱠᱟᱹᱴᱤᱡ ᱜᱮ ᱦᱮᱱᱟᱜ-ᱟ ᱛᱷᱚᱲᱟ ᱫᱟᱵᱟᱣ ᱟᱠᱟᱱᱟ᱾ ᱥᱟᱦᱟᱨ ᱠᱚ ᱞᱟᱜᱟᱣ ᱠᱟᱛᱮᱫ ᱚᱱᱟᱱᱤᱛᱚᱜ ᱫᱚ ᱤᱭᱟᱹ ᱤᱭᱟᱹ ᱞᱮᱠᱟ ᱦᱩᱭ ᱟᱠᱟᱱᱟ ᱦᱟᱹᱲᱭᱟᱹᱲ ᱠᱟᱱᱟ᱾ ᱟᱸᱡᱚᱢᱮ ᱟᱢ?
ᱦᱮᱸ ᱡᱷᱚᱛᱚᱧ ᱟᱸᱡᱚᱢᱮᱜ-ᱟ᱾
ᱦᱟᱹᱨᱭᱟᱹᱲ ᱠᱟᱱᱟ ᱛᱷᱚᱲᱟ ᱜᱟᱱ ᱟᱨ ᱵᱟᱹᱫᱟᱹᱭ ᱦᱩᱲᱩ ᱞᱮᱠᱟᱛᱮᱢ ᱧᱮᱞ ᱞᱮᱠᱷᱟᱡ ᱵᱟᱹᱫᱟᱹᱭ ᱦᱩᱲᱩ ᱞᱮᱠᱟᱛᱮᱢ ᱧᱮᱞ ᱞᱮᱠᱷᱟᱡ ᱫᱚ ᱛᱷᱚᱲᱟ ᱞᱟᱹᱴᱩ ᱟᱠᱟᱱᱟ ᱛᱷᱚᱲᱟ ᱜᱮᱞᱮ ᱩᱰᱩᱠ ᱞᱮᱠᱟ ᱠᱟᱱᱟ ᱛᱷᱚᱲᱟ ᱟᱨ ᱢᱤᱫ ᱢᱤᱫ ᱤᱭᱟᱹ ᱦᱩᱭ ᱞᱮᱱᱠᱟᱱ ᱜᱮ ᱫᱚᱥ ᱯᱚᱸᱫᱽᱨᱚ ᱫᱤᱱ ᱦᱩᱭ ᱞᱮᱠᱷᱟᱡ ᱜᱮ ᱚᱱᱟ ᱫᱚ ᱜᱮᱫᱟᱠᱚ᱾
ᱛᱟᱦᱚᱞᱮ ᱟᱵᱤᱱ ᱫᱚ ᱪᱟᱥ ᱫᱚ ᱫᱚᱢᱮ ᱵᱤᱱ ᱪᱟᱥ ᱜᱮᱭᱟ ᱥᱮ ᱢᱟᱱᱮ ᱚᱱᱮ ᱚᱱᱠᱟ ᱫᱚ ᱫᱚᱢᱮ ᱜᱮᱵᱤᱱ ᱪᱟᱥ ᱜᱮᱭᱟ ᱵᱟᱝ? ᱢᱟᱱᱮ ᱡᱟᱦᱟᱸᱱ ᱡᱤᱱᱤᱥ ᱠᱚᱜᱮ ᱫᱚᱢᱮ ᱢᱟᱱᱮ ᱡᱮᱠᱳᱱᱳ ᱡᱤᱱᱤᱥ ᱠᱚᱜᱮ᱾
ᱦᱮᱸ ᱟᱞᱮ ᱥᱮᱫ ᱫᱚ, ᱟᱞᱮ ᱥᱮᱫ ᱫᱚ ᱟᱹᱰᱤ ᱫᱚᱢᱮ ᱜᱮ ᱟᱞᱮ ᱥᱮᱫ ᱫᱚ ᱟᱹᱰᱤ ᱡᱚᱨᱥᱚᱨ ᱜᱮ ᱚᱱᱟ ᱠᱚᱫᱚ ᱪᱟᱥ ᱨᱮᱱᱟᱜ ᱡᱤᱱᱤᱥ ᱫᱚ ᱟᱹᱰᱤ ᱡᱚᱨᱥᱚᱨ, ᱛᱚ ᱟᱹᱠᱠᱷᱨᱤᱧ ᱫᱚ ᱟᱹᱰᱤ ᱠᱚᱢ ᱠᱚ ᱟᱹᱠᱠᱷᱨᱤᱧᱟ ᱟᱞᱮᱥᱮᱫ ᱫᱚ ᱵᱟᱠᱚ ᱟᱹᱠᱠᱷᱨᱤᱧᱟ ᱚᱱᱟᱫᱚ ᱠᱷᱟᱹᱞᱤ ᱡᱚᱢ ᱞᱟᱹᱜᱤᱫ᱾ ᱪᱟᱥ ᱫᱚ ᱟᱹᱰᱤ ᱡᱚᱨᱥᱚᱨ ᱜᱮ ᱛᱟᱦᱮᱱᱟ ᱡᱚᱨᱥᱚᱨ ᱜᱮ᱾ ᱟᱨᱻ
ᱱᱟᱯᱟᱭ ᱜᱮ ᱛᱟᱦᱚᱞᱮ᱾
ᱦᱩᱸ ᱡᱮᱭᱥᱮ ᱚᱱᱟ ᱡᱷᱤᱸᱜᱟᱹ ᱠᱚ ᱢᱮᱱᱟᱜᱼᱟ᱾ ᱡᱷᱤᱸᱜᱟᱹ ᱠᱚᱫᱚ ᱵᱟᱹ ᱠᱚ ᱟᱹᱠᱷᱨᱤᱧᱟ ᱟᱫᱚ ᱡᱮᱭᱥᱮ ᱚᱠᱟᱴᱟᱜ ᱦᱚᱲ ᱪᱚ ᱵᱟᱭ ᱱᱮᱥ ᱵᱚᱪᱚᱨ ᱵᱟᱭ ᱪᱟᱥ ᱫᱟᱲᱮᱣᱟᱫᱟ᱾ ᱩᱱᱤᱴᱟᱜ ᱦᱚᱲ ᱫᱚᱠᱚ ᱮᱢᱟᱭᱟᱠᱚ ᱛᱷᱚ ᱦᱟᱥᱟ ᱡᱚᱢ ᱞᱟᱹᱜᱤᱫ᱾ ᱩᱛᱩᱭ ᱞᱟᱹᱜᱤᱫ, ᱨᱟᱯᱟᱜ ᱡᱚᱝ ᱞᱟᱹᱜᱤᱫ, ᱥᱤᱯᱤ ᱞᱟᱹᱜᱤᱫ ᱠᱚ ᱮᱢᱟᱭᱟ ᱟᱭᱢᱟ ᱨᱚᱠᱚᱢᱟᱜ ᱛᱮ ᱟᱞᱮ ᱥᱮᱫ ᱨᱮᱠᱚ ᱤᱭᱟᱹᱭᱟ ᱛᱚ᱾
ᱵᱩᱡᱷᱟᱹᱣ ᱫᱟᱲᱮᱭᱟᱜ ᱠᱟᱱ ᱜᱮᱞᱤᱧ᱾ ᱟᱵᱤᱱ ᱫᱚ ᱵᱩᱨᱩ ᱫ ᱫᱤᱥᱚᱢ ᱦᱚᱲ ᱵᱟᱝ?
ᱦᱮᱸ ᱵᱩᱨᱩ ᱫᱤᱥᱚᱢ ᱱᱚᱛᱮ, ᱪᱮᱫ ᱞᱮᱠᱟ ᱛᱤᱱᱟᱹᱜ ᱪᱮᱨᱦᱟ ᱟᱸᱡᱚᱢᱚᱜ ᱠᱟᱱᱟ ᱪᱮᱬᱮ ᱠᱚ ᱨᱟᱜ ᱠᱚᱦᱚᱸ ᱟᱞᱮ ᱥᱮᱫ ᱫᱚ ᱟᱹᱰᱤ ᱥᱮᱛᱟᱜ ᱠᱚ ᱛᱚᱨᱟᱢ ᱵᱮᱨᱮᱫ ᱞᱮᱱᱠᱟᱱ ᱪᱮᱬᱮᱭᱟᱜ ᱨᱟᱜ ᱮᱢ ᱟᱸᱡᱚᱢᱟ ᱟᱹᱰᱤ ᱢᱚᱸᱡᱽ᱾ ᱥᱮᱛᱟᱜ ᱚᱱᱠᱟ ᱪᱟᱨ ᱵᱟᱡᱮ ᱨᱮᱠᱚ ᱨᱟᱜ ᱟᱠᱚ ᱟᱹᱰᱤ ᱢᱚᱡᱽ᱾ ᱟᱸᱡᱚᱢᱚᱜᱼᱟ᱾ ᱪᱮᱬᱮ ᱠᱚᱨᱮ ᱪᱮᱨᱚ ᱵᱮᱨ ᱟᱸᱡᱚᱢᱚᱜᱼᱟ, ᱟᱹᱰᱤ ᱛᱮᱫ ᱪᱮᱨᱦᱨᱟ ᱥᱮᱛᱟᱜ ᱠᱷᱚᱡ ᱜᱮ᱾ ᱦᱩᱸ᱾
ᱟᱵᱤᱱ ᱚᱱᱛᱮ ᱜᱮ ᱵᱷᱟᱜᱮ᱾ ᱦᱮᱸ ᱞᱟᱹᱭ ᱵᱤᱱ
ᱟᱨ ᱤᱥᱠᱩᱞ ᱞᱮᱠᱟᱢ ᱠᱷᱛᱷᱟ ᱞᱮᱠᱷᱟᱡ ᱫᱚ ᱟᱞᱮᱥᱮᱫ ᱫᱚ ᱜᱤᱫᱽᱨᱟᱹ ᱠᱚᱫᱚ ᱜᱤᱫᱟᱹᱨ ᱯᱤᱫᱟᱹᱨ ᱫᱚ ᱵᱟᱠᱚ ᱫᱚᱦᱚ ᱵᱟᱲᱟᱣᱟᱲᱟᱜ ᱠᱚᱨᱮ ᱫᱚ᱾ ᱠᱷᱟᱹᱞᱤ ᱤᱥᱠᱩᱞ ᱠᱚ ᱤᱭᱟᱹ ᱠᱟᱠᱚᱣᱟ ᱠᱩᱞ ᱠᱟᱠᱚᱣᱟ᱾
ᱟᱹᱞᱤᱧ ᱱᱚᱛᱚ ᱦᱚᱸ ᱫᱚᱢᱮ ᱡᱷᱚᱛᱚ ᱜᱮ ᱤᱥᱠᱩᱞ ᱠᱚ ᱠᱩᱞ ᱠᱚᱣᱟ ᱚᱲᱟᱜ ᱨᱮ ᱵᱟᱠᱚ ᱫᱚᱦᱚ ᱠᱚᱣᱟ᱾ ᱢᱟᱱᱮ ᱦᱳᱥᱴᱮᱞ ᱨᱮ ᱥᱮ ᱪᱟᱞᱟᱣ ᱦᱮᱡᱼᱟᱛᱮ ᱤᱥᱠᱩᱞ ᱫᱚ?
ᱦᱮᱸ ᱥᱮ ᱚᱱᱠᱟ ᱡᱮ ᱠᱟᱹᱴᱤᱡ ᱧᱚᱜ ᱨᱮ ᱟᱨ ᱛᱷᱚᱲᱟᱜᱟᱱ ᱛᱟᱲᱟᱢ ᱠᱷᱚᱡ ᱛᱷᱚᱲᱟ ᱤᱭᱟᱹ ᱧᱚᱜ ᱠᱮᱫᱟ᱾ ᱛᱷᱚᱲᱟ ᱠᱮᱴᱮᱡ ᱧᱚᱜᱱᱟ ᱵᱚᱞᱮ ᱛᱟᱲᱟᱢ ᱠᱷᱚᱡ ᱡᱮᱭᱥᱮ ᱡᱮᱢᱚᱱ ᱫᱟᱲᱮᱜ ᱤᱥᱠᱩᱞ ᱠᱚᱦᱚᱸ ᱡᱮᱢᱚᱱ ᱚᱞ ᱫᱟᱲᱮᱭᱟᱜᱼᱟ᱾ ᱚᱱᱮ ᱚᱱᱠᱟ ᱠᱷᱚᱱ ᱫᱚ ᱩᱱᱤ ᱫᱚ ᱛᱷᱚᱲᱟ ᱟᱹᱛᱩ ᱨᱮᱠᱚ ᱯᱟᱲᱦᱟᱣ ᱚᱪᱚᱭᱮᱭᱟ ᱩᱱᱠᱩ ᱯᱨᱟᱭᱵᱷᱮᱴ ᱠᱚ ᱤᱭᱟᱹ ᱴᱤᱭᱩᱥᱤᱱ ᱠᱚ ᱠᱩᱞ ᱠᱟᱭᱟ ᱠᱚᱼᱟ, ᱟᱹᱛᱩ ᱠᱚᱨᱮ ᱜᱮ᱾ ᱟᱫᱚ ᱡᱚᱠᱷᱚᱱᱮ ᱠᱮᱴᱮᱡ ᱧᱚᱜᱼᱟ᱾ ᱢᱚᱡᱽ ᱛᱮ ᱯᱟᱲᱦᱟᱣ ᱠᱚ ᱛᱷᱚᱲᱟ ᱧᱮᱞ ᱴᱷᱤᱠ ᱧᱚᱜᱟᱭ ᱟᱫᱚ ᱵᱟᱨᱦᱮ ᱤᱥᱠᱩᱞ ᱠᱚᱠᱚ ᱠᱩᱞ ᱠᱟᱠᱚᱣᱟ᱾ ᱟᱨ ᱟᱯᱮ ᱥᱮᱫ ᱫᱚ ᱛᱚᱵᱮ ᱪᱮᱫ ᱞᱮᱠᱟ᱾
ᱟᱞᱮ ᱥᱮᱫ ᱦᱚᱸ ᱪᱮᱫ ᱞᱮᱠᱟ ᱵᱤᱱ ᱞᱟᱹᱭ ᱠᱮᱫᱟ ᱥᱮ ᱚᱱᱠᱟ ᱫᱚ ᱵᱟᱝ ᱟᱞᱮ ᱱᱚᱛᱮ ᱫᱚ᱾ ᱢᱟᱱᱮ ᱦᱳᱥᱴᱮᱞ ᱫᱚ ᱠᱷᱩᱵ ᱠᱚᱢ ᱠᱚ ᱠᱳᱞ ᱠᱚᱣᱟ᱾ ᱥᱩᱫᱷᱩ ᱪᱟᱞᱟᱣ ᱠᱷᱟᱱᱡ ᱥᱤᱥᱠᱩᱞ ᱜᱮ᱾ ᱦᱮᱸ᱾
ᱟᱪᱷᱟᱲᱟ ᱟᱹᱰᱤ ᱫᱚᱢᱮ ᱠᱩ ᱠᱩᱞ ᱠᱟᱠᱚᱣᱟ ᱥᱠᱩᱞ ᱠᱚᱫᱚ ᱜᱤᱫᱽᱟᱹ ᱠᱚᱫᱚ, ᱢᱤᱫᱴᱮᱡ ᱚᱝᱠᱟ ᱤᱭᱟᱹ ᱫᱚ ᱯᱷᱟᱸᱠ ᱚᱠᱟ ᱫᱚ ᱵᱟᱢ ᱧᱟᱢ ᱠᱚᱜᱼᱟ, ᱟᱞᱮᱥᱮᱜ ᱪᱟᱥᱵᱟᱥ ᱧᱮᱞ ᱞᱮᱠᱷᱟᱡ ᱪᱟᱥᱵᱟᱥ ᱡᱮᱥᱮ ᱟᱹᱰᱤ ᱢᱚᱸᱡᱽ ᱠᱚ ᱡᱚᱛᱚᱱᱟ᱾
ᱟᱵᱤᱱ ᱵᱤᱱ ᱞᱟᱹᱭ ᱠᱮᱫᱟ ᱵᱟᱹᱭᱦᱟᱹᱲ ᱥᱮᱫ ᱨᱮ ᱢᱮᱱᱟᱜ ᱵᱤᱱᱟ, ᱛᱟᱦᱚᱞᱮ ᱢᱟᱱᱮ ᱡᱟᱦᱟᱱᱟᱜ ᱧᱮᱞ ᱵᱤᱱ ᱪᱟᱞᱟᱣ ᱟᱠᱟᱱᱟ ᱟᱹᱵᱤᱱᱟᱜ ᱢᱟᱱᱮ ᱡᱟᱦᱟᱱᱟᱜ ᱜᱮ ᱪᱟᱥ ᱠᱟᱫᱟ ᱥᱮ ᱠᱷᱟᱹᱞᱤ᱾
ᱦᱮᱸ ᱡᱮᱥᱮ ᱚᱱᱟ ᱦᱩᱲᱩ ᱠᱚ ᱧᱮᱞ ᱦᱩᱭᱩᱜ ᱠᱟᱱᱟ ᱛᱷᱚᱨ᱾ ᱥᱟᱦᱟᱨ ᱠᱚ ᱞᱟᱜᱟᱣᱟᱜ ᱦᱳᱭᱳᱜᱼᱟ ᱛᱚ ᱵᱟᱝ ᱦᱩᱭᱩᱜ ᱠᱟᱱᱟ᱾ ᱜᱩᱱᱤ ᱵᱷᱟᱹᱜᱤ ᱦᱩᱭᱩᱜ ᱠᱟᱱᱟ ᱛᱷᱳᱲᱟ ᱛᱷᱳᱲᱟ᱾
ᱚᱱᱟ ᱠᱚᱛᱮ ᱧᱮᱞ ᱦᱳᱭᱳᱜ ᱜᱮᱭᱟ᱾
ᱦᱮᱸ ᱚᱱᱟ ᱠᱚ ᱛᱷᱚᱲᱟ ᱚᱠᱟ ᱠᱚᱨᱮ ᱟᱹᱛᱩ ᱤᱭᱟᱹᱣ ᱠᱟᱱᱟ ᱫᱟᱜ ᱠᱚᱛᱮ ᱚᱱᱟ ᱦᱳᱲᱩ ᱠᱚ᱾ ᱟᱫᱚ ᱚᱱᱟ ᱠᱚ ᱜᱟᱵᱟᱱ ᱠᱚ ᱦᱩᱭᱩᱜᱼᱟ, ᱛᱷᱚᱨ ᱪᱮᱫ ᱠᱚ ᱢᱮᱱᱫᱟ ᱚᱱᱟ ᱨᱚᱦᱚᱭ ᱡᱩᱴᱩᱡ ᱧᱚᱜ ᱦᱩᱭᱩᱜᱼᱟ ᱚᱸᱰᱮ᱾ ᱟᱞᱮ ᱥᱮᱫ ᱫᱚ ᱦᱚᱞᱟ ᱦᱚᱸ ᱟᱹᱰᱤ ᱡᱳᱨᱥᱳᱨ ᱜᱮ ᱫᱟᱜ ᱠᱮᱫᱟ᱾ ᱦᱚᱞᱟ ᱫᱤᱱ ᱢᱚᱱᱮ ᱫᱟᱜ ᱠᱮᱫᱟ ᱥᱮᱛᱟᱜ ᱠᱷᱚᱡ ᱛᱤᱦᱮᱧ ᱫᱚ ᱟᱹᱰᱤ ᱠᱚᱢ ᱜᱮ᱾
ᱛᱤᱦᱤᱧ ᱫᱚ ᱵᱟᱭ ᱫᱟᱜ ᱠᱟᱫᱟ ᱾ ᱵᱟ ᱟᱫᱚ ᱟᱹᱭᱩᱵ ᱵᱮᱞᱟ ᱥᱮᱫ ᱜᱮ ᱧᱮᱞᱚᱜ ᱠᱟᱱᱟ ᱦᱟᱸᱜ ᱛᱚ, ᱨᱤᱢᱤᱞ ᱨᱤᱢᱤᱞ ᱫᱷᱟᱨᱟᱭ ᱠᱚ ᱮᱱᱟ ᱫᱟᱜᱽ ᱥᱮᱫ ᱪᱤᱠᱟᱹᱭᱟᱭ?
ᱟᱞᱮ ᱱᱚᱸᱰᱮ ᱫᱚ ᱮᱠᱷᱚᱱᱚ ᱫᱟᱜᱮᱜ ᱜᱮᱭᱟ ᱢᱟᱱᱮ ᱦᱟᱞᱠᱟ ᱦᱟᱞᱠᱟ᱾
ᱟᱪᱪᱷᱟ
ᱚᱱᱛᱮ ᱫᱚ ᱪᱤᱜ ᱠᱟ ᱫᱟᱜ ᱠᱚ ᱪᱮᱫᱠᱟ ᱡᱟᱹᱲᱤ ᱟᱞᱮ ᱢᱟ ᱟᱥᱟᱲ ᱟᱥᱟᱲ ᱵᱚᱸᱜᱟ ᱜᱮ ᱥᱮ ᱟᱨᱚ
ᱦᱮᱸ ᱦᱮᱸ ᱵᱚᱞᱮ ᱚᱱᱠᱟ ᱪᱮᱫ ᱞᱮᱠᱟ ᱚᱱᱛᱮ ᱚᱱᱠᱟᱜ ᱜᱮ ᱱᱚᱛᱮ ᱦᱚᱸ᱾
ᱚ ᱫᱟᱜ ᱡᱟᱹᱲᱤ ᱠᱚᱫᱚ ᱚᱝᱠᱟᱜᱮ, ᱛᱚᱵᱮ ᱪᱟᱥᱵᱟᱥ ᱠᱚᱫᱚ ᱠᱷᱩᱵ ᱫᱚᱢᱮ ᱜᱮ ᱦᱩᱭᱩᱜ ᱜᱮᱭᱟ?
ᱪᱟᱥᱵᱟᱥ ᱠᱚᱫᱚ ᱚᱱᱟ ᱠᱷᱮᱛ ᱠᱚᱢ ᱧᱮᱞ ᱞᱮᱠᱷᱟᱱᱡ ᱫᱚ ᱢᱤᱫᱴᱮᱡ ᱦᱚᱸ ᱯᱷᱟᱸᱠᱟ ᱫᱚ ᱵᱟᱝ ᱛᱟᱦᱮᱱᱟ᱾ ᱡᱷᱚᱛᱚ ᱜᱮ ᱟᱞᱮ ᱥᱮᱫ ᱫᱚ ᱪᱟᱥ ᱟᱢ ᱟᱯᱮ ᱛᱚ ᱵᱟᱡᱟᱨ ᱫᱤᱥᱚᱢ ᱛᱚ ᱟᱯᱮ ᱫᱚ ᱪᱮᱜ ᱮᱢ ᱧᱮᱞ ᱵᱟᱲᱟᱣ ᱠᱟᱫᱟ ᱪᱮᱜ ᱦᱚᱸ ᱵᱟᱝ ᱟᱯᱮ ᱫᱚ ᱦᱟ᱾ ᱟᱯᱮ ᱥᱮᱫ ᱫᱚ ᱪᱟᱥᱵᱟᱥ ᱠᱚ ᱫᱚ ᱦᱩᱭᱩᱜᱼᱟ ᱥᱮ ᱵᱟᱝ ᱦᱩᱭᱩᱜᱼᱟ?
ᱦᱳᱭᱳᱜᱼᱟ, ᱛᱚᱵᱮ ᱠᱚᱢ ᱦᱳᱭᱳᱜᱼᱟ᱾ ᱢᱟᱱᱮ ᱟᱵᱤᱱ ᱡᱟᱦᱟᱸ ᱞᱮᱠ ᱠᱟ ᱵᱤᱱ ᱞᱟᱹᱭ ᱠᱮᱫᱟ ᱟᱹᱵᱤᱱ ᱥᱮᱜ ᱚᱝᱠᱟ ᱫᱚ ᱵᱟᱝ, ᱠᱚᱢ ᱦᱳᱭᱳᱜᱼᱟ ᱠᱚᱢ᱾
ᱟᱹᱰᱤ ᱠᱚᱢ ᱜᱮ ᱦᱟᱝ᱾
ᱦᱩᱸ
ᱵᱟᱡᱟᱨ ᱫᱤᱥᱚᱢ ᱛᱚ ᱚᱱᱛᱮ ᱫᱚ᱾
ᱦᱳᱭ ᱛᱟᱭ ᱠᱚᱢ ᱦᱳᱭᱳᱜᱼᱟ᱾ ᱟᱫᱚ ᱪᱮᱫ ᱞᱮᱠᱟ ᱢᱮᱱᱟᱜ ᱵᱤᱱᱟ ᱞᱟᱹᱭ ᱵᱤᱱ? ᱪᱮᱫ ᱞᱮᱠᱟ ᱢᱮᱱᱟᱜ ᱵᱤᱱᱟ?
ᱮ ᱤᱭᱟᱹ ᱱᱟᱯᱟᱭ ᱜᱮ᱾
ᱚ
ᱟᱢ ᱠᱚᱜᱮ ᱟᱨ ᱚᱲᱟᱜ ᱨᱮᱱ ᱠᱚᱜᱮ ᱪᱮᱜ ᱞᱮᱠᱟ ᱢᱮᱱᱟᱜ ᱠᱚᱣᱟ?
ᱟᱞᱮ ᱡᱷᱚᱛᱚ ᱜᱮ ᱱᱟᱯᱟᱭ ᱜᱮ, ᱮᱠᱷᱚᱱ ᱫᱚ ᱟᱯᱟᱛᱚ
ᱴᱟᱭᱤᱢ ᱦᱚᱸᱵᱟᱹᱭ ᱵᱟ. ᱭ ᱛᱮ ᱦᱩᱭᱩᱜ ᱠᱟᱱ ᱛᱞᱟᱝ ᱦᱟᱜ᱾
ᱴᱟᱭᱤᱢ ᱦᱩᱭᱩᱜ ᱠᱟᱱᱟ ᱵᱟᱹᱭ ᱵᱟᱹᱭ ᱛᱮ᱾
ᱦᱮᱸ ᱦᱳᱭᱳᱜ ᱠᱟᱱᱟ ᱫᱚᱥ ᱢᱤᱱᱤᱴ ᱫᱚ ᱦᱳᱭᱱᱟ᱾
ᱟᱨ ᱟᱞᱟᱝ ᱦᱚᱸ ᱟᱹᱰᱤ ᱡᱳᱨ ᱥᱳᱨ ᱞᱟᱝ ᱜᱚᱞᱯᱚ ᱞᱟᱝ ᱞᱟᱜᱟᱣ ᱠᱟᱱᱟ᱾
ᱦᱩᱸ ᱞᱟᱹᱭ ᱵᱤᱱ?
ᱟᱹᱰᱤ ᱡᱳᱨᱥᱳᱨ ᱨᱮ ᱞᱟᱝ ᱜᱚᱞᱯᱚ ᱞᱟᱜᱟᱣ ᱟᱠᱟᱱᱟ ᱵᱟᱹᱭ ᱵᱟᱹᱭᱛᱮ ᱨᱤᱢᱤᱞ ᱦᱚᱸ ᱩᱞᱴᱟᱹ ᱪᱷᱩᱨᱤ ᱫᱟᱭ ᱨᱤᱢ ᱛᱷᱚᱲᱟ ᱫᱟᱜ ᱮᱸ ᱡᱟᱹᱲᱤ ᱞᱮᱠᱟ ᱫᱷᱟᱨᱟ ᱧᱮᱞᱚᱜ ᱠᱟᱱᱟ᱾
ᱱᱤᱛᱚᱜ ᱫᱚ ᱟᱹᱞᱤᱧ ᱥᱮᱫ ᱫᱚᱭ ᱯᱷᱟᱠᱟ ᱟᱠᱟᱫᱟ ᱟᱯᱟ ᱛᱚᱛᱚ᱾ ᱮᱭ ᱠᱚᱭᱮᱠ ᱫᱤᱱ ᱠᱷᱚᱱ ᱵᱤᱨᱟᱴ ᱫᱟᱜ ᱡᱟᱹᱲᱤᱭ ᱫᱟᱭ ᱱᱚᱛᱮ ᱾
ᱦᱩᱸ ᱦᱩᱸ ᱟᱞᱮ ᱥᱮᱫ ᱫᱚ ᱜᱟᱹᱰᱭᱟᱹ ᱠᱚᱨᱮ ᱦᱚᱸ ᱟᱹᱰᱤ ᱪᱮᱸᱬᱮ ᱠᱚ ᱛᱟᱦᱮᱱᱟ ᱟᱹᱰᱤ ᱢᱚᱡᱽ ᱢᱚᱡᱽ ᱡᱤᱱᱤᱥ ᱠᱚ᱾ ᱩᱯᱟᱞ ᱵᱟᱦᱟ ᱠᱚ ᱧᱮᱞ ᱠᱟᱜ ᱜᱮᱭᱟᱢ ᱥᱮ ᱵᱟᱝ ᱟᱯᱮᱥ ᱟᱯᱮ ᱥᱮᱫ ᱫᱚ ᱛᱟᱦᱮᱱᱟ ᱥᱮ ᱵᱟᱝ ᱛᱟᱦᱮᱱᱟ ᱡᱮᱥᱮ ᱚᱱᱟ ᱟᱹᱯᱞ ᱵᱟᱦᱟ ᱵᱟᱦᱟ ᱠᱚ ᱫᱟᱨᱮ ᱜᱟᱹᱰᱟᱹ ᱵᱷᱤᱛᱤᱨ ᱨᱮ ᱯᱩᱠᱷᱨᱤ ᱵᱷᱤᱛᱤᱨ ᱨᱮ ᱛᱟᱦᱮᱱ ᱠᱚ ᱜᱟᱹᱰᱟ, ᱭᱟᱹ ᱤᱭᱟᱹ ᱠᱚ
ᱟᱞᱮ ᱟᱹᱞᱤᱧ ᱥᱮᱫ ᱫᱚ ᱱᱚᱛᱮ ᱯᱩᱠᱷᱨᱤ ᱠᱚ ᱥᱮᱨᱚᱠᱚᱢ ᱵᱟᱹᱱᱩᱜᱼᱟ
ᱦᱮᱸ ᱡᱮᱭᱥᱮ ᱚᱱᱟ ᱟᱹᱯᱞ ᱵᱟᱦᱟ ᱫᱚ ᱢᱤᱫᱴᱮᱱ ᱥᱤᱡᱤᱱ ᱨᱮᱠᱚ ᱤᱭᱟᱹᱭᱟ ᱡᱮᱭᱥᱮ ᱥᱚᱨᱚᱥᱚᱛᱤᱢ ᱵᱩᱡᱷᱟᱹᱣ ᱵᱟᱲᱟ ᱠᱟᱫᱟ ᱥᱮ ᱵᱟᱝ
ᱦᱮᱸ ᱦᱮᱸ
ᱤᱧ ᱡᱚᱠᱷᱚᱱ ᱠᱚ ᱚᱱᱟᱠᱚ ᱤᱭᱩᱟ ᱵᱚᱞᱮ ᱥᱮ ᱚᱸᱰᱮ ᱠᱚ ᱤᱫᱤᱭᱟᱠᱚ